ᱦᱮᱞᱳᱼᱼ
ᱡᱚᱦᱟᱨ ᱜᱮ ᱫᱟᱫᱟᱼᱼ
ᱦᱮᱸ ᱡᱚᱦᱟᱨ ᱜᱮ ᱟᱨ ᱪᱮᱫ ᱞᱮᱠᱟ ᱦᱮᱱᱟᱜ ᱯᱮᱭᱟ?
ᱱᱟᱯᱟᱭ ᱜᱮ, ᱟᱯᱮ?
ᱦᱮᱸ ᱟᱞᱮ ᱦᱚᱸ ᱪᱟᱸᱫᱳ ᱵᱚᱸᱜᱟ ᱦᱟᱜ ᱫᱟᱭᱟᱛᱮ ᱱᱟᱯᱟᱭ ᱜᱮ ᱦᱮᱱᱟᱜ ᱞᱮᱭᱟ᱾
ᱚᱻ ᱪᱮᱫ ᱠᱚᱯᱮ ᱪᱤᱠᱟᱹᱭᱮᱫ-ᱟ ᱱᱤᱛᱚᱜ ᱫᱚ?
ᱦᱮᱸ ᱱᱤᱛᱚᱜ ᱫᱚ ᱱᱚᱣᱟ ᱫᱩᱲᱩᱵ ᱵᱟᱲᱟ ᱦᱩᱭ ᱟᱠᱟᱱᱟ ᱛᱟᱨᱯᱚᱨᱮ ᱚᱱᱠᱟᱱᱟᱜ ᱡᱟᱦᱱᱟᱜ ᱠᱟᱹᱢᱤ ᱠᱚ ᱵᱟᱹᱱᱩᱜ ᱟᱱᱟ ᱛᱚᱼᱼ
ᱚᱻ
ᱟᱨ ᱟᱯᱮ ᱠᱚᱫᱚ?
ᱟᱞᱮ ᱦᱚᱸ ᱫᱩᱲᱩᱵ ᱵᱟᱲᱟ ᱟᱠᱟᱱᱟ ᱞᱮ᱾
ᱚ ᱦᱚ,
ᱵᱮᱥ ᱜᱮᱭᱟᱯᱮ ᱚᱲᱟᱜ ᱠᱚᱨᱮ ᱥᱟᱱᱟᱢ ᱦᱚᱲ?
ᱟᱪᱪᱷᱟ ᱟᱪᱪᱷᱟ ᱾ ᱟᱫᱚ ᱡᱟᱦᱟᱱᱟᱜ ᱠᱚ ᱚᱲᱟᱜ ᱠᱚᱨᱮ ᱯᱮ ᱠᱟᱹᱢᱤ ᱵᱟᱲᱟᱭᱟ ᱥᱮ ᱱᱚᱝᱠᱟ ᱚᱲᱟᱜ ᱠᱚᱨᱮ ᱜᱮᱯᱮ ᱛᱟᱦᱮᱱᱟ ᱟᱯᱮ ᱫᱚ?
ᱚᱲᱟᱜ ᱨᱮᱫᱚᱼᱼ ᱚᱲᱟᱜ ᱨᱮᱫᱚ ᱱᱤᱛᱚᱜ ᱫᱚ ᱵᱟᱝᱟ ᱦᱟᱸᱜ ᱟᱸᱼᱼ ᱱᱚᱛᱮ ᱨᱮ ᱢᱮᱱᱟᱜ ᱞᱮᱭᱟ ᱵᱟᱡᱟᱨ ᱥᱮᱫ ᱨᱮᱼᱼ
ᱚ ᱦᱚᱸ ᱡᱟᱦᱟᱱᱟᱜ ᱚ ᱦᱚᱸ ᱢᱟᱱᱮ ᱚᱞᱚᱜ ᱠᱚ ᱢᱟᱱᱮᱼᱼ ᱟᱛᱨᱮ ᱨᱮ ᱦᱮᱱᱟᱜ ᱛᱟᱯᱮᱭᱟᱼᱼ
ᱦᱳᱭ ᱪᱟᱞᱟᱜ ᱠᱟᱱ ᱜᱮᱭᱟ᱾
ᱚ ᱦᱚ ᱟᱹᱰᱤ ᱱᱟᱯᱟᱭ ᱠᱟᱛᱷᱟ ᱜᱮ᱾
ᱟᱫᱚ ᱚᱞᱚᱜ ᱠᱚᱫᱚ ᱦᱟᱸᱜ ᱢᱟᱱᱮ ᱟᱣᱨᱤᱯᱮ ᱥᱟᱹᱛᱟ ᱥᱟᱹᱛ ᱫᱚ ᱛᱚᱵᱮ ᱾
ᱵᱟᱝᱟ ᱟᱹᱣᱨᱤ ᱞᱮ ᱥᱟᱹᱛᱟ᱾
ᱦᱚ
ᱟᱨ ᱵᱟᱨ ᱯᱮ ᱪᱟᱸᱫᱚ ᱜᱟᱱ ᱢᱮᱱᱟᱜ-ᱟ᱾
ᱚ ᱦᱳᱭ ᱱᱤᱛᱚᱠᱟᱜ ᱡᱩᱜᱽ ᱨᱮ ᱚᱞᱚᱜ ᱯᱟᱲᱦᱟᱣ ᱦᱚᱸ ᱱᱤᱦᱟᱹᱛ ᱞᱟᱠᱛᱤ ᱠᱟᱱᱟ ᱛᱚ᱾ ᱟᱨ ᱚᱞᱚᱜ ᱯᱟᱲᱦᱟᱣ ᱵᱟᱝᱵᱚᱱ ᱪᱮᱫ ᱞᱮᱠᱷᱟᱱ ᱟᱵᱚ ᱢᱟᱱᱮ ᱦᱤᱡᱩᱜ ᱠᱟᱱ ᱫᱤᱱᱨᱮ ᱵᱟᱝ ᱵᱚ ᱞᱟᱦᱟ ᱫᱟᱲᱮᱭᱼᱟ ᱪᱮᱫᱟᱜ ᱥᱮ ᱚᱞᱚᱜ ᱯᱟᱲᱦᱟᱣ ᱵᱮᱜᱚᱨ ᱵᱟᱝ ᱫᱚ ᱵᱚ ᱪᱟᱹᱠᱨᱤ ᱵᱚᱱ ᱧᱟᱢ ᱫᱟᱲᱮᱭᱟᱜ ᱵᱟᱝ ᱫᱚ ᱵᱟᱹᱱᱤᱡᱽ ᱵᱮᱯᱟᱨ ᱵᱟᱝ ᱫᱚ ᱪᱟᱥ ᱵᱟᱥ ᱥᱮ ᱡᱟᱦᱟᱱᱟᱜ ᱟᱨᱚ ᱚᱱᱠᱟᱱᱟᱜ ᱦᱩᱱᱟᱹᱨ ᱠᱚᱵᱚ ᱪᱮᱫ ᱫᱟᱲᱮᱭᱟᱜᱼᱟ ᱚᱱᱟᱛᱮ ᱚᱞᱚᱜ ᱯᱟᱲᱦᱟᱜ ᱱᱤᱦᱟᱹᱛ ᱜᱮ ᱞᱟᱠᱛᱤ ᱠᱟᱱᱟ᱾
ᱦᱳᱭ ᱱᱟᱯᱟᱭ ᱠᱟᱛᱷᱟ ᱜᱮᱢ ᱞᱟᱹᱭ ᱠᱟᱜᱼᱟ᱾ ᱫᱟᱫᱟ ᱟᱯᱮ ᱥᱮᱫ ᱫᱚ ᱫᱟᱜ ᱮᱫᱟᱭ ᱥᱮ ᱵᱟᱝᱟ?
ᱟᱞᱮ ᱥᱮᱫ ᱫᱚ ᱱᱚᱜ-ᱚᱭ ᱛᱮᱦᱮᱧ ᱱᱟ ᱥᱮᱛᱟᱜ ᱠᱷᱚᱱᱜᱮ ᱡᱚᱨᱚᱭᱮᱫ ᱛᱟᱦᱮᱸ ᱠᱟᱱᱟ᱾ ᱡᱷᱤᱯᱤᱨ ᱡᱷᱤᱯᱤᱨ ᱟᱫᱚ ᱱᱤ ᱱᱤᱭᱟᱹ ᱜᱷᱟᱹᱲᱤᱡ ᱫᱚ ᱦᱟᱸᱜ ᱮ ᱛᱷᱤᱨ ᱦᱟᱛᱟᱲ ᱠᱟᱜᱼᱟ ᱵᱟᱭ ᱡᱚᱨᱚᱭᱮᱫᱟ᱾ ᱟᱨ ᱚᱱᱛᱮ ᱟᱯᱮ ᱥᱮᱫ ᱫᱚ?
ᱟᱞᱮ ᱥᱮᱱ ᱦᱚ ᱸ ᱦᱚᱜ-ᱚᱭ ᱢᱤᱫ ᱦᱚᱯᱛᱟ ᱫᱷᱚᱨᱮ ᱚᱝᱠᱟ ᱫᱟᱜ ᱟᱠᱟᱫ ᱜᱮ ᱢᱮᱱᱟᱜ ᱠᱟᱫᱟ ᱟᱫᱚ ᱛᱮᱦᱤᱧ ᱱᱟᱥᱮᱱᱟᱜ ᱢᱟᱱᱮ ᱵᱚᱱᱫᱚ ᱥᱮ ᱯᱷᱟᱸᱠ ᱞᱮᱠᱟ ᱦᱟᱸᱜ ᱧᱮᱞᱚᱜ ᱠᱟᱱᱟ ᱟᱯᱟᱛᱚᱛᱚ ᱨᱤᱢᱤᱞ ᱠᱚᱫᱚ ᱵᱟᱹᱱᱩᱜᱼᱟ ᱱᱤᱛᱳᱜ ᱫᱚ ᱦᱟᱸᱜ᱾
ᱚ ᱦᱚᱸ ᱟᱫᱚ ᱵᱟᱡᱟᱨ ᱨᱮ ᱦᱮᱱᱟᱜ ᱯᱮᱭᱟ ᱟᱫᱚ ᱚᱱᱟ ᱥᱳᱨ ᱠᱚᱨᱮ ᱵᱟᱹᱫᱽ ᱠᱷᱮᱛ ᱠᱚᱫᱚ ᱦᱮᱱᱟᱜ ᱟᱥᱮ ᱵᱟᱝ?
ᱵᱟᱹᱫᱽ ᱠᱷᱮᱛ ᱠᱚᱫᱚ ᱢᱮᱱᱟᱜ ᱜᱮᱭᱟ᱾
ᱟᱪᱪᱷᱟ
ᱟᱨ ᱮᱨ ᱟᱯᱷᱚᱨ ᱠᱚᱫᱚ ᱫᱟᱫᱟ ᱛᱤᱱᱟᱹᱜ ᱥᱟᱸᱜᱤᱧ ᱠᱮᱜᱼᱟ ᱯᱮ?
ᱦᱮ ᱟᱞᱮ ᱦᱚᱸ ᱱᱚᱜ-ᱚᱼᱼ ᱵᱟᱹᱫᱽ ᱨᱮᱱᱟᱜ ᱚᱱᱟ ᱮᱨ ᱠᱚ ᱛᱚᱞᱟ ᱠᱚ ᱚᱱᱟ ᱢᱟ ᱦᱩᱭ ᱠᱟᱱ ᱜᱮᱭᱟᱼᱼ ᱦᱩᱭᱱᱟ ᱡᱟᱦᱟᱸ ᱠᱚᱫᱚ ᱢᱤᱫ ᱪᱟᱸᱫᱳ ᱜᱟᱱ ᱡᱟᱦᱟᱸ ᱫᱚ ᱯᱮ ᱦᱟᱯᱛᱟ ᱜᱟᱱ ᱚᱱᱠᱟ ᱦᱩᱭ ᱜᱚᱫ ᱠᱟᱱ ᱛᱟᱠᱚᱣᱟ᱾ ᱟᱨᱼᱼ ᱛᱚᱞᱟ ᱠᱚᱦᱚᱸ ᱦᱟᱨᱟ ᱥᱟᱹᱛ ᱠᱟᱱ ᱜᱮᱭᱟ ᱨᱚᱦᱚᱭ ᱠᱟᱹᱢᱤ ᱠᱚᱫᱚ ᱜᱟᱱᱚᱜ ᱜᱮᱭᱟ ᱟᱫᱚ ᱚᱱᱟ ᱥᱮᱨᱢᱟ ᱡᱟᱲᱤ ᱨᱮᱱᱟᱜ ᱴᱷᱤᱠ ᱵᱟᱝ ᱛᱮ ᱢᱟᱱᱮ ᱨᱚᱦᱚᱭ ᱠᱟᱢᱤ ᱫᱚ ᱦᱟᱸᱜ ᱟᱣᱨᱤ ᱮᱦᱚᱵᱚᱜᱼᱟ᱾
ᱟᱪᱪᱷᱟ ᱛᱤᱱᱟᱹᱜ ᱫᱷᱟᱣ ᱯᱮ ᱪᱟᱥ ᱜᱮᱭᱟ ᱫᱟᱫᱟ ᱟᱯᱮ ᱫᱤᱥᱚᱢ ᱫᱚ?
ᱟᱞᱮ ᱫᱤᱥᱚᱢ ᱫᱚ ᱱᱚᱝᱠᱟ ᱫᱟᱜ ᱨᱮᱱᱟᱜ ᱢᱟ ᱚᱱᱠᱟ ᱥᱩᱵᱤᱫᱷᱟ ᱵᱟᱹᱱᱩᱜ ᱩᱱᱟᱹᱜ ᱥᱮᱨᱢᱟ ᱡᱟᱲᱤ ᱵᱷᱚᱨᱥᱟ ᱨᱮᱜᱮ ᱟᱞᱮ ᱫᱚ ᱪᱟᱥ ᱵᱟᱥ ᱛᱟᱞᱮ ᱟᱨ ᱚᱱᱟ ᱢᱤᱫᱼᱼ ᱰᱷᱮᱨ ᱜᱮᱞᱮ ᱪᱟᱥᱟ ᱱᱚᱜᱼᱚᱭ ᱫᱟᱜ ᱫᱤᱱ ᱜᱮ ᱟᱨ ᱵᱟᱹᱠᱤ ᱫᱤᱱ ᱫᱚ ᱢᱟᱱᱮ ᱱᱚᱝᱠᱟ ᱯᱩᱲᱤᱭᱟᱹ ᱜᱮ ᱥᱮ ᱱᱚᱝᱠᱟ ᱢᱟᱴᱷ ᱜᱮ ᱛᱟᱦᱮᱱ ᱛᱟᱞᱮᱭᱟ᱾
ᱟᱪᱪᱷᱟ
ᱟᱨ ᱟᱯᱮ ᱥᱮᱫ ᱫᱚ?
ᱟᱞᱮ ᱥᱮᱱ ᱫᱚ ᱵᱟᱨ ᱫᱷᱟᱣ ᱞᱮ ᱪᱟᱥ ᱜᱮᱭᱟ᱾
ᱦᱳ ᱦᱚᱸ
ᱢᱟᱱᱮ ᱚᱝᱠᱟ ᱱᱤᱨᱚᱱ ᱫᱤᱱ ᱫᱟᱜ ᱠᱚᱨᱮᱱᱟᱜ ᱫᱚ ᱚᱱ ᱠᱟ ᱚᱵᱷᱟᱵ ᱫᱚ ᱵᱟᱹᱱᱩᱜ ᱠᱟᱫᱟ ᱢᱟᱱᱮ ᱠᱮᱱᱮᱞ ᱠᱚ ᱢᱮᱱᱟᱜᱼᱟ᱾ ᱱᱟᱹᱭ ᱠᱚ ᱢᱮᱱᱟᱜᱼᱟ ᱢᱟᱱᱮ ᱥᱩᱨ ᱥᱩᱯᱩᱨ ᱨᱮ ᱚᱱᱟ ᱠᱷᱟᱹᱛᱤᱨ ᱛᱮ ᱢᱟᱱᱮ ᱵᱟᱨ ᱥᱮᱨᱢᱟ ᱜᱮᱞᱮ ᱪᱟᱥᱟ᱾ ᱥᱮᱨᱢᱟ ᱨᱮ ᱢᱟᱱᱮ ᱵᱟᱨ ᱫᱷᱟᱣ ᱞᱮ ᱪᱟᱥ ᱜᱮᱭᱟ᱾
ᱥᱮ ᱢᱤᱫ ᱫᱷᱟᱣ ᱚᱱᱟ ᱫᱟᱜ ᱫᱤᱱ ᱦᱟᱸᱜ ᱥᱮᱨᱢᱟ ᱡᱟᱹᱲᱤᱛᱮ ᱟᱨ ᱢᱤᱫ ᱫᱷᱟᱣ ᱫᱚ ᱚᱱᱟ ᱠᱮᱱᱮᱞ ᱫᱟᱜ ᱠᱚ᱾ ᱚᱱᱟ ᱥᱮᱞᱚ ᱫᱟᱜ ᱠᱚ, ᱱᱟᱹᱭ ᱫᱟᱜ ᱠᱚ, ᱚᱱᱟ ᱠᱚᱛᱮ᱾
ᱦᱳᱭ,
ᱟᱨ ᱚᱱᱟ ᱦᱩᱲᱩ ᱥᱩᱢᱩᱝ ᱯᱮ ᱪᱟᱥᱟ ᱥᱮ ᱟᱨᱚ ᱡᱟᱦᱟᱱᱟᱜ ᱠᱚ ᱚᱱᱟ ᱜᱩᱦᱩᱢ ᱠᱚ ᱛᱩᱲᱤ ᱠᱚ ᱟᱨ ᱡᱟᱦᱟᱱᱟᱜ ᱥᱚᱵᱽᱡᱤ ᱠᱚ᱾
ᱦᱩᱲᱩ ᱥᱩᱢᱩᱝ ᱫᱚ ᱵᱟᱝ ᱢᱟᱱᱮ ᱟᱱᱟᱡᱽ ᱠᱚᱦᱚᱸ ᱢᱟᱱᱮ ᱥᱤᱡᱤᱱ ᱨᱮᱞᱮ ᱨᱚᱦᱚᱭᱟ ᱵᱟᱫᱟᱢ ᱠᱚ᱾
ᱨᱚᱦᱚᱭ ᱜᱮᱭᱟᱞᱮ ᱢᱟᱱᱮ ᱢᱟᱱᱮ ᱦᱟᱥᱟ ᱛᱟᱜ ᱱᱚᱛᱮᱱᱟᱜ ᱵᱷᱟᱜᱤ ᱜᱮᱭᱟ ᱟᱨ ᱫᱟᱜ ᱦᱚᱸ ᱥᱩᱨ ᱥᱩᱯᱩᱨ ᱨᱮ ᱢᱮᱱᱟᱜᱼᱟ ᱛᱚ᱾ ᱚᱱᱠᱟ ᱪᱟᱥ ᱦᱳᱭᱳᱜ ᱜᱮᱭᱟ᱾
ᱚ ᱦᱚ ᱢᱟᱱᱮ ᱡᱟᱦᱟ ᱚᱱᱟ ᱵᱟᱫᱟᱢ ᱠᱚᱢ ᱞᱟᱹᱭ ᱠᱮᱫᱼᱟ, ᱟᱨᱚ ᱟᱨᱚ ᱮᱢᱟᱱ ᱛᱮ ᱪᱮᱫ ᱫᱚ ᱦᱟᱸᱜ ᱟᱫᱚ ᱚᱱᱟ ᱫᱚ ᱟᱯᱮ ᱡᱚᱢ ᱞᱟᱹᱜᱤᱫ ᱥᱮ ᱱᱚᱝᱠᱟ ᱟᱠᱷᱨᱤᱧ ᱞᱟᱹᱜᱤᱫ ᱯᱮ ᱪᱟᱥᱟ?
ᱢᱟᱱᱮ ᱚᱱᱠᱟ ᱞᱮᱠᱟ ᱢᱟᱱᱮ ᱚᱠᱟᱞᱮᱠᱟ ᱦᱳᱭᱳᱜᱼᱟ ᱟᱨᱠᱤ᱾ ᱢᱟᱱᱮ ᱡᱩᱫᱤ ᱵᱟᱹᱲᱛᱤ ᱧᱚᱜ ᱦᱳᱭᱳᱜᱼᱟ ᱛᱟᱦᱚᱞᱮ ᱠᱷᱟᱱ ᱫᱚ ᱚᱱᱠᱟ ᱞᱮᱠᱟ ᱟᱠᱷᱨᱤᱧ ᱦᱳᱭᱳᱜᱼᱟ ᱢᱟᱱᱮ ᱡᱟᱹᱥ ᱛᱤ ᱧᱚᱜ ᱛᱮ ᱟᱨ ᱡᱩᱫᱤ ᱵᱟᱝ ᱠᱷᱟᱱ ᱫᱚ ᱢᱟᱱᱮ ᱚᱲᱟᱜ ᱠᱚᱨᱮ ᱡᱚᱢ ᱵᱟᱲᱟ᱾
ᱟᱻ ᱦᱳᱭ ᱟᱫᱚ ᱱᱤᱛᱚᱜ ᱢᱟ ᱪᱟᱥ ᱠᱚᱦᱚᱸ ᱢᱟᱱᱮ ᱡᱟᱹᱥᱛᱤ ᱜᱮ ᱦᱩᱭᱩᱜ ᱠᱟᱱᱟ ᱛᱚ᱾ ᱦᱮᱸ ᱡᱚᱢ ᱫᱚ ᱛᱤᱱᱟᱹᱢ ᱡᱚᱢᱟ ᱛᱤᱱᱟᱹᱢ ᱢᱟᱱᱮ ᱥᱟᱦᱟᱣ ᱫᱟᱲᱮᱭᱟᱜᱼᱟ ᱥᱮ ᱛᱤᱱᱟᱹᱜ ᱵᱚᱱ ᱡᱚᱢ ᱫᱟ ᱤᱱᱟᱹᱜ ᱜᱮᱵᱚ ᱡᱚᱢᱟ᱾ ᱟᱨ ᱚᱱᱟ ᱵᱟᱹᱲᱛᱤ ᱞᱮ ᱮᱱᱠᱷᱟᱱ ᱫᱚ ᱟᱹᱠᱷᱨᱤᱧ ᱟᱵᱚ ᱵᱟᱡᱟᱨ ᱠᱚᱨᱮ ᱡᱟᱠ ᱚᱸᱰᱮ ᱠᱷᱚᱱᱟᱜ ᱡᱟᱦᱟᱸ ᱛᱤᱱᱟᱹᱜ ᱴᱟᱠᱟ ᱠᱟᱹᱣᱰᱤ ᱠᱚ ᱦᱩᱭᱩᱜᱼᱟ᱾
ᱦᱳᱭ, ᱟᱯᱮᱥᱮᱫ ᱫᱚ ᱚᱱᱠᱟ ᱟᱱᱟᱡᱽ ᱠᱚᱦᱚᱸ ᱛᱚ ᱛᱟᱦᱚᱞᱮ ᱪᱟᱥ ᱠᱚᱫᱚ ᱵᱟᱝ ᱦᱩᱭᱩᱜ ᱜᱮᱭᱟ?
ᱟᱞᱮ ᱥᱮᱫ ᱫᱚ ᱢᱟᱱᱮ ᱚᱱᱠᱟ ᱫᱚ ᱦᱟᱸᱜ ᱵᱟᱝ ᱦᱩᱭᱩᱜᱼᱟ, ᱢᱟᱱᱮ ᱦᱩᱭ ᱫᱚ ᱦᱩᱭᱩᱜ ᱜᱮᱭᱟ᱾ ᱡᱟᱦᱟᱸ ᱫᱚ ᱜᱟᱹᱰᱭᱟᱹ ᱠᱚ ᱢᱮᱱᱟᱜᱼᱟ, ᱵᱟᱠᱚ ᱯᱩᱠᱷᱨᱤ ᱠᱚ, ᱟᱦᱟᱨ ᱠᱚ, ᱥᱮ ᱱᱚᱣᱟ ᱠᱮᱱᱮᱞ ᱥᱩᱨ ᱠᱚᱨᱮ᱾ ᱡᱟᱦᱟᱸᱭ ᱠᱚᱫᱚ ᱱᱚᱝᱠᱟ ᱚᱲᱟᱜ ᱨᱮ ᱥᱮᱞᱚ ᱠᱚᱠᱚ ᱛᱟᱲᱟᱣ ᱠᱟᱜ-ᱟ᱾ ᱟᱫᱚ ᱩᱱᱠᱩ ᱫᱚ ᱟᱠᱚ-ᱟ ᱵᱟᱲᱜᱮ ᱥᱩᱢᱚᱦᱚ ᱨᱮᱠᱚ ᱪᱟᱥᱟ, ᱡᱟᱦᱟᱸᱭ ᱫᱚ ᱟᱠᱷᱨᱤᱧ ᱞᱟᱹᱜᱤᱫ᱾ ᱡᱟᱦᱟᱸᱭ ᱫᱚ ᱡᱚᱢ ᱞᱟᱹᱜᱤᱫ, ᱟᱨ ᱵᱟᱠᱤ ᱡᱟᱭᱜᱟ ᱠᱚᱫᱚ ᱢᱟᱱᱮ ᱚᱱᱠᱟ ᱯᱷᱟᱫᱟ ᱜᱮ ᱛᱟᱦᱮᱸᱱᱟ ᱢᱟᱱᱮ ᱞᱟᱹᱭ ᱞᱮᱠᱷᱟᱱ ᱫᱚ ᱥᱟᱭ ᱨᱮ ᱢᱟᱱᱮ ᱜᱮᱞ ᱩᱰᱤ ᱜᱟᱱ ᱜᱮ ᱢᱟᱱᱮ ᱚᱱᱠᱟ ᱫᱚ ᱪᱟᱥ ᱫᱚ ᱦᱩᱭᱩᱜ ᱛᱟᱞᱮᱭᱟ ᱮᱴᱟᱜ ᱫᱤᱱ ᱫᱚ᱾ ᱟᱨ ᱵᱟᱠᱤ ᱡᱟᱭᱜᱟ ᱠᱚᱫᱚ ᱱᱟᱝᱠᱟ ᱯᱷᱟᱫᱟ ᱜᱮ ᱛᱟᱦᱮᱸᱱᱟ᱾
ᱟᱪᱪᱷᱟ ᱫᱟᱫᱟ ᱞᱟᱹᱭ ᱤᱧ ᱡᱮ ᱡᱟᱦᱟᱸ ᱢᱤᱫ ᱦᱟᱯᱛᱟ ᱞᱟᱦᱟ ᱢᱟᱱᱮ, ᱯᱟᱨᱚᱢᱮᱱ ᱛᱟᱵᱚᱱᱟ᱾ ᱢᱟᱦᱟ ᱠᱚ ᱢᱟᱱᱮ ᱟᱯᱮ ᱫᱤᱥᱚᱢ ᱥᱮᱫ ᱨᱮ ᱢᱟᱱᱮ ᱚᱠᱟᱞᱮᱠᱟ ᱡᱩᱢᱤᱫ ᱠᱟᱛᱮᱜ ᱚᱠᱟᱞᱮᱠᱟ ᱡᱩᱢᱤᱫ ᱵᱷᱟᱵᱽ ᱠᱟᱛᱮᱫ ᱠᱚ ᱤᱭᱟᱹ ᱠᱮᱫᱟ᱾ ᱢᱟᱱᱟᱣ ᱠᱮᱫᱟ ᱠᱟᱹᱴᱤᱡ ᱮᱢ ᱞᱟᱹᱭ ᱞᱮᱠᱷᱟᱱ ᱱᱟᱯᱟᱭ ᱠᱚᱜᱼᱟ?
ᱦᱳᱭ, ᱟᱫᱚ ᱦᱩᱞ ᱢᱟᱦᱟ ᱢᱟ ᱱᱩᱠᱩ ᱦᱩᱞ ᱡᱟᱦᱟᱸ ᱦᱩᱭ ᱞᱮᱱᱟ ᱚᱱᱟ ᱢᱟ ᱫᱤᱥᱚᱢ ᱡᱟᱠᱟᱛ ᱨᱮᱱ ᱦᱚᱲ ᱠᱚ ᱛᱟᱦᱮᱸ ᱠᱟᱱᱟ᱾ ᱟᱨ ᱢᱟᱱᱮ ᱧᱩᱢ-ᱢᱟᱹᱱ ᱠᱚ ᱡᱟᱦᱟᱸ ᱫᱚ ᱟᱹᱜᱩᱣᱟᱱ ᱠᱚ ᱥᱮ ᱟᱹᱭᱩ ᱠᱚᱠᱚ ᱛᱟᱦᱮᱸ ᱠᱟᱱᱟ᱾ ᱡᱟᱦᱟᱸ ᱫᱚ ᱢᱤᱫ ᱵᱟᱨᱟ ᱧᱩᱛᱩ ᱧᱩᱛᱩᱢ ᱞᱟᱹᱭᱮᱜᱼᱟ ᱥᱤᱫᱚ, ᱠᱟᱹᱱᱦᱩ, ᱪᱟᱸᱫᱽ, ᱵᱷᱟᱭᱨᱳ, ᱯᱷᱩᱞᱳ, ᱡᱷᱟᱱᱚ ᱥᱟᱶᱛᱮ ᱟᱨᱚ ᱢᱟᱱᱮ ᱚᱱᱠᱟᱱ ᱢᱤᱫ-ᱵᱟᱨ ᱠᱚ ᱛᱟᱦᱮᱸ ᱠᱟᱱ ᱜᱮᱭᱟ, ᱟᱫᱚ ᱩᱱ ᱩᱱᱠᱩ ᱠᱚ ᱩᱭᱦᱟᱹᱨ ᱦᱟᱞᱟᱝ ᱠᱟᱛᱮᱫ ᱥᱮᱨᱢᱟ ᱨᱮ ᱢᱤᱫ ᱫᱷᱟᱣ, ᱢᱟᱱᱮ ᱛᱤᱨᱤᱥ ᱡᱩᱱ ᱦᱤᱞᱳᱜ ᱫᱚ ᱢᱟᱱᱟᱣ ᱦᱩᱭᱩᱜ ᱠᱟᱱ ᱜᱮᱭᱟ᱾ ᱟᱹᱰᱤ ᱡᱟᱸᱠ ᱡᱚᱢᱚᱠ ᱜᱮ, ᱪᱮᱫᱟᱜ ᱥᱮ ᱩᱱᱠᱩ ᱠᱚ ᱡᱩᱫᱤ ᱵᱟᱵᱚ ᱵᱚᱸᱜᱟ ᱵᱳᱩᱨᱩ ᱟᱠᱚᱭᱟ ᱥᱮ ᱵᱟᱵᱚᱱ ᱩᱭᱦᱟᱹᱨ ᱟᱠᱟᱭ ᱠᱚᱣᱟ, ᱪᱮᱫᱟᱜ ᱥᱮ ᱩᱱᱠᱩ ᱠᱚ ᱦᱚᱛᱮᱛᱮ ᱟᱵᱚᱣᱟᱜ ᱫᱤᱥᱚᱢ ᱯᱩᱨᱜᱟᱹᱞ ᱠᱟᱱᱟ ᱱᱤᱛᱚᱜ ᱟᱵᱚ ᱯᱷᱩᱨᱜᱟᱹᱞ ᱨᱮᱱ ᱟᱵᱚᱱᱟᱜ, ᱟᱨ ᱱᱟᱯᱟᱭ ᱨᱮ ᱦᱮᱱᱟᱜ ᱵᱚᱱᱟ᱾ ᱛᱟᱨᱯᱚᱨᱮ ᱱᱚᱜᱼᱚᱭ ᱧᱮᱞᱚᱜᱚᱜ ᱠᱟᱱᱟ ᱟᱨᱚᱦ ᱯᱷᱩᱨᱜᱟᱹᱞ ᱫᱤᱥᱚᱢ ᱨᱮᱦᱚᱸ ᱫᱤᱠᱩ ᱠᱩᱣᱟᱜ ᱡᱟᱜᱟ ᱞᱟᱛᱟᱨ ᱵᱚ ᱛᱟᱦᱮᱱ ᱠᱟᱱ ᱜᱮᱭᱟ, ᱚᱱᱟ ᱠᱚ ᱫᱤᱥ ᱦᱩᱫᱤᱥ ᱠᱟᱛᱮᱫ ᱟᱵᱚ ᱪᱮᱫ ᱞᱮᱠᱟᱛᱮ ᱟᱨᱚ ᱦᱤᱡᱩᱜ ᱠᱟᱹᱱ ᱫᱤ ᱨᱮ ᱵᱚ ᱥᱟᱛ ᱥᱟᱯᱲᱟᱜ-ᱟ ᱡᱮ ᱦᱚᱲ ᱥᱟᱞᱟᱜ ᱥᱮ ᱫᱮᱠᱳ ᱥᱟᱞᱟᱜ ᱵᱚ ᱛᱤᱸᱜᱩ ᱫᱟᱨᱟᱢᱚᱜ-ᱟ, ᱞᱟᱹᱲᱦᱟᱹᱭᱚᱜ-ᱟ ᱚᱱᱟ ᱠᱚ ᱵᱟᱵᱚᱫ ᱠᱚᱦᱚᱸ ᱞᱮ ᱪᱟᱨᱪᱟ ᱵᱟᱲᱟᱭᱟ ᱟᱨ ᱚᱱᱠᱟᱜᱮ ᱥᱟᱯ ᱚᱲᱟᱜ ᱨᱮᱵᱚ ᱛᱟᱦᱮᱱ ᱢᱟ, ᱪᱮᱫᱟᱜ ᱥᱮ ᱦᱤᱡᱩᱜ ᱠᱟᱱ ᱫᱤᱱ ᱨᱮᱦᱚ ᱵᱟᱭᱨᱮ ᱫᱚ ᱟᱵᱚ ᱴᱷᱮᱱ ᱠᱚ ᱞᱟᱲᱟᱣ ᱫᱟᱲᱮᱭᱟᱜ-ᱟ, ᱪᱮᱫᱟᱜ ᱥᱮ ᱠᱩ ᱫᱚ ᱟᱵᱚᱣᱟᱜ ᱚᱛ ᱦᱟᱥᱟ ᱪᱮᱛᱟᱱ ᱨᱮ ᱢᱟᱱᱮ ᱟᱹᱰᱤᱜᱮ ᱱᱚᱡᱚᱨ ᱡᱟᱹᱥᱛᱤ ᱢᱮᱱᱟᱜ ᱛᱟᱠᱚᱣᱟ᱾ ᱟᱨ ᱟᱯᱮ ᱥᱮᱫ ᱫᱚ ᱪᱮᱫᱞᱮᱠᱟ ᱯᱮ ᱢᱟᱱᱟᱣ ᱠᱮᱜ-ᱟ?
ᱟᱞᱮ ᱥᱮᱱ ᱫᱚ ᱦᱟᱸᱜ ᱢᱟᱱᱮ ᱵᱟᱨ ᱯᱮ ᱥᱮᱨᱢᱟ ᱢᱟᱲᱟᱝ ᱡᱟᱦᱟᱸ ᱦᱳᱭ ᱠᱟᱱᱟ ᱚᱱᱟ ᱫᱚ ᱩᱱᱟᱹᱜ ᱡᱚᱢᱤᱜ ᱠᱟᱛᱮᱜ ᱫᱚ ᱵᱟᱝ ᱦᱳᱭ ᱠᱟᱱᱟ ᱢᱟᱱᱮ ᱟᱵᱚ ᱥᱟᱱᱛᱟᱲ ᱥᱟᱱᱛᱟᱲ ᱨᱮᱦᱚᱸ ᱢᱟᱱᱮ ᱡᱩᱢᱤᱫ ᱵᱮᱜᱚᱨ ᱢᱟᱱᱮ ᱚᱱᱠᱟ ᱵᱷᱟᱹᱜᱤ ᱴᱷᱤᱠ ᱵᱟᱝ ᱦᱩᱭ ᱠᱟᱱᱟ ᱛᱚ ᱱᱤᱭᱟᱹ ᱥᱮᱨᱢᱟ ᱨᱮᱫᱚ ᱱᱟᱯᱟᱭ ᱴᱷᱤᱠ ᱜᱮ ᱦᱩᱭᱱᱟ ᱢᱟᱱᱮ ᱟᱹᱰᱤ ᱡᱟᱹᱥ ᱤ ᱦᱚᱲ ᱡᱩᱢᱤᱫᱽ ᱠᱟᱛᱮᱫ ᱠᱤᱝᱵᱟ ᱢᱟᱱᱮ ᱡᱩᱫᱤ ᱡᱩᱢᱤᱫ ᱮᱢ ᱫᱚᱦᱚᱭᱟ ᱠᱤᱝᱵᱟ ᱫᱤᱠᱩ ᱦᱚᱲ ᱦᱚᱸᱠᱚ ᱵᱩᱡᱟ᱾ ᱡᱮ ᱱᱩᱠᱩᱣᱟᱜ ᱡᱩᱢᱤᱫ ᱢᱮᱱᱟᱜ ᱛᱟᱠᱚᱣᱟ ᱥᱮ ᱡᱟᱦᱟᱸ ᱛᱤᱱᱟᱹᱜ ᱟᱹᱣᱨᱤ ᱠᱩ ᱵᱩᱡᱷᱟᱹᱣ ᱫᱟᱲᱮᱭᱟᱜ-ᱟ, ᱡᱮ ᱛᱤᱨᱤᱥᱟ ᱡᱩᱱ ᱫᱚ ᱪᱤᱫ ᱠᱟᱱᱟ? ᱪᱮᱫ ᱵᱟᱝ ᱠᱟᱱᱟ ᱚᱱᱟ ᱠᱚ ᱵᱩᱡᱷᱟᱹᱣ ᱫᱟᱲᱮᱭᱟᱫᱟ ᱟᱨ ᱱᱤᱛᱳᱜ ᱡᱮᱢᱚᱱ ᱟᱢᱮᱢ ᱞᱟᱹᱭ ᱠᱤᱫᱟ ᱡᱮ ᱚᱛ ᱦᱟᱥᱟ ᱞᱟᱹᱜᱤᱜ᱾ ᱢᱟᱱᱮ ᱚᱱᱟ ᱨᱮ ᱱᱚᱡᱚᱨ ᱢᱮᱱᱟᱜ ᱛᱟᱠᱚᱣᱟ ᱢᱟᱱᱮ ᱟᱹᱰᱤ ᱵᱷᱟᱹᱜᱤᱢ ᱞᱟᱹᱭ ᱠᱮᱜ-ᱟ᱾ ᱟᱭᱢᱟ ᱟᱭᱢᱟ ᱥᱟᱨᱦᱟᱣ ᱫᱟᱫᱟ ᱱᱚᱣᱟ ᱞᱟᱹᱭ ᱞᱟᱹᱜᱤᱫ ᱛᱮ᱾
ᱦᱚᱭ ᱟᱫᱚ ᱱᱤᱛᱚᱜ ᱫᱚ ᱦᱟᱸᱜ ᱢᱟᱱᱮ ᱚᱞᱚᱜ ᱯᱟᱲᱦᱟᱣ ᱡᱩᱜᱽ ᱠᱟᱱᱟ᱾ ᱛᱚ ᱡᱚᱛᱚ ᱜᱮᱵᱚ ᱥᱤᱠᱠᱷᱤᱛᱚ ᱠᱟᱱᱟ ᱡᱷᱚᱛᱚ ᱜᱮᱵᱚ, ᱢᱟᱱᱮ ᱜᱮᱭᱟᱱ ᱵᱚ ᱟᱨᱡᱟᱣᱮᱜ-ᱟ ᱟᱹᱠᱤᱞ ᱵᱚ ᱟᱨᱡᱟᱣᱮᱜ-ᱟ᱾ ᱟᱨ ᱵᱩᱜᱤ ᱵᱟᱹᱲᱤᱡ ᱦᱚᱸᱵᱚ ᱟᱹᱭᱠᱟᱹᱣ ᱫᱟᱲᱮᱭᱟᱜ ᱠᱟᱱᱟ, ᱚᱠᱟ ᱫᱚ ᱵᱩᱜᱤᱜ ᱠᱟᱱᱟ? ᱚᱠᱟ ᱫᱚ ᱵᱟᱹᱲᱤᱡᱚᱜ ᱠᱟᱱᱟ ᱟᱫᱚ ᱚᱱᱟ ᱠᱚ ᱫᱤᱥᱟᱹ ᱠᱟᱛᱮ ᱜᱮ ᱦᱟᱸᱜ ᱱᱟᱹᱭᱟᱹᱛ ᱱᱤᱛᱚᱜ ᱫᱚᱵᱚ ᱞᱟᱦᱟᱜ ᱠᱟᱱ ᱜᱮᱭᱟ᱾ ᱟᱫᱚ ᱱᱚᱰᱮ ᱦᱟᱸᱜ ᱢᱤᱫᱴᱟᱝ ᱠᱩᱠᱞᱤᱞᱤᱧ ᱫᱚᱦᱚᱭᱮᱜ-ᱟ ᱯᱮᱱᱟᱝ ᱦᱩᱞ ᱢᱟᱦᱟ ᱠᱚᱨᱮ ᱡᱟᱦᱟᱸ ᱡᱟᱦᱟᱸ ᱫᱚ ᱱᱚᱜ-ᱱᱟ ᱨᱟᱹᱥᱠᱟᱹ ᱡᱚᱝ ᱞᱮᱠᱟᱱᱟᱜ ᱟᱨᱠᱮᱥᱴᱟᱠᱟ ᱠᱚ ᱫᱚᱦᱚᱭᱮᱜ-ᱟ ᱟᱨ ᱱᱚᱜ-ᱚ ᱱᱟ ᱪᱮᱫ ᱪᱷᱟᱹᱯᱨᱤ ᱮᱱᱮᱡ ᱠᱚ ᱛᱟᱨᱯᱚᱨᱮ ᱰᱟᱨᱢᱟ ᱠᱚ ᱤᱭᱟᱹ ᱠᱚ ᱟᱨ ᱦᱟᱺᱰᱤ ᱯᱟᱹᱨᱣᱟᱹ ᱠᱚ ᱠᱤᱨᱤᱧ ᱟᱹᱠᱷᱨᱤᱧᱮᱜ-ᱟ᱾ ᱱᱚᱣᱟ ᱠᱚᱫᱚ ᱛᱤᱱᱟᱹᱜ ᱱᱟᱯᱟᱭ ᱦᱩᱭᱩᱜ ᱠᱟᱱᱟ ᱥᱮ ᱛᱤᱱᱟᱹᱜ ᱵᱟᱹᱲᱤᱡ ᱦᱩᱭᱩᱜ ᱠᱟᱱᱟ ᱟᱢᱟᱜ ᱫᱤᱥ ᱦᱩᱫᱤᱥ ᱛᱮ ᱠᱟᱹᱴᱤᱡ ᱮᱢ ᱞᱟᱹᱭ ᱞᱮᱠᱷᱟᱱ ᱟᱹᱰᱤ ᱱᱟᱯᱟᱭ ᱠᱚᱜ-ᱟ᱾
ᱫᱟᱫᱟ ᱤᱧ ᱫᱩᱧ ᱞᱟᱹᱭᱟ ᱤᱧᱟᱹᱜ ᱫᱤᱥ ᱦᱩᱫᱤᱥ ᱛᱮᱫᱚ ᱱᱚᱣᱟ ᱫᱚ ᱢᱟᱱᱮ ᱟᱵᱚᱣᱟᱜ ᱥᱟᱶᱛᱟ ᱥᱚᱢᱟᱡᱽ ᱨᱮ ᱟᱹᱰᱤ ᱵᱟᱹᱲᱤᱜ ᱚᱨᱥᱚᱝ ᱯᱟᱲᱟᱜ ᱠᱟᱱᱟ ᱡᱮᱦᱮᱛᱩ ᱥᱮᱫᱤᱱᱟᱜ ᱡᱟᱦᱟᱸ ᱛᱤᱨᱤᱥᱟ ᱡᱩᱱ ᱦᱤᱞᱳᱜ ᱫᱚ ᱟᱵᱚ ᱫᱚ ᱨᱟᱹᱥᱠᱟᱹ ᱫᱤᱱ ᱫᱚ ᱵᱟᱝ ᱠᱟᱱ ᱛᱟᱵᱚᱱᱟ ᱾ ᱮᱢᱚᱱ ᱦᱚᱸ ᱧᱮᱞᱚᱜ ᱠᱟᱱᱟ ᱠᱚᱭᱮᱠᱴᱟ ᱡᱟᱭᱜᱟ ᱨᱮ ᱡᱮ ᱥᱮᱫᱚᱠᱟᱱᱚᱟᱜ ᱢᱩᱨᱛᱤ ᱫᱚᱦᱚ ᱠᱟᱛ ᱛᱮ ᱚᱸᱰᱮ ᱚᱞᱠᱮᱥᱴᱟᱨ ᱠᱚ ᱜᱚᱨᱟᱣ ᱫᱟ ᱮᱥᱴᱮᱡ ᱪᱮᱛᱟᱱ ᱨᱮᱠᱚ ᱮᱱᱮᱜ ᱮᱫᱟ ᱾ ᱚᱱᱟ ᱠᱚᱫᱚ ᱱᱤᱦᱟᱹᱛᱮᱜᱮ ᱮᱠᱫᱚᱢ ᱵᱮᱵᱟᱹᱲᱤᱡ ᱦᱩᱭᱩᱜ ᱠᱟᱱᱟ ᱟᱵᱚᱣᱟᱜ ᱾ ᱥᱟᱣᱛᱟ ᱥᱚᱢᱟᱡᱽ ᱞᱟᱹᱜᱤᱫ ᱢᱟ ᱦᱮᱸᱜᱮ ᱟᱨ ᱮᱱᱦᱤᱞᱳᱜ ᱫᱚ ᱟᱵᱚᱣᱟᱜ ᱫᱚ ᱠᱩᱥᱤ ᱨᱟᱹᱥᱠᱟᱹ ᱫᱤᱱ ᱫᱚ ᱵᱟᱝ ᱠᱟᱱᱟ᱾ ᱚᱱᱟ ᱢᱮᱱᱠᱷᱟᱱ ᱦᱚᱲ ᱵᱟᱠᱚ ᱵᱩᱡᱷᱟᱹᱣ ᱫᱟᱲᱮᱭᱟᱜ ᱠᱟᱱᱟ᱾ ᱠᱤᱱᱛᱩ ᱮᱠᱟᱞ ᱜᱮ ᱵᱟᱝ ᱵᱷᱟᱜᱮᱭᱟ ᱟᱨ ᱦᱟᱺᱰᱤ ᱯᱟᱹᱨᱣᱟᱹ ᱪᱷᱟᱹᱯᱨᱤ ᱮᱱᱮᱜ ᱚᱱᱟ ᱠᱚᱫᱚ ᱤᱧᱫᱩᱧ ᱞᱟᱹᱭᱟ ᱮᱠᱟᱞ ᱜᱮ ᱵᱟᱝ ᱵᱷᱟᱹᱜᱮᱭᱟ᱾ ᱟᱵᱚᱣᱟᱜ ᱞᱟᱹᱭ ᱞᱟᱠᱪᱟᱨ ᱫᱚ ᱦᱤᱲᱤᱧᱚᱜ ᱠᱟᱱᱟ ᱥᱮ ᱾
ᱦᱳ ᱚ ᱟᱹᱰᱤ ᱱᱟᱯᱟᱭ ᱠᱟᱛᱷᱟ ᱜᱮᱢ ᱢᱮᱱ ᱠᱮᱜ-ᱟ ᱤᱧᱦᱚ ᱚᱱᱟ ᱫᱚ ᱦᱟᱸᱜ ᱢᱟᱱᱮ ᱵᱟᱹᱧ ᱮ ᱥᱟᱭᱟᱜ ᱠᱟᱱᱟ ᱥᱮ ᱵᱟᱹᱧ ᱥᱚᱢᱚᱨᱛᱷᱚᱱᱟᱜ ᱠᱟᱱᱟ, ᱪᱮᱫᱟᱜ ᱥᱮ ᱟᱵᱚᱣᱟᱜ ᱦᱩᱞ ᱢᱟᱦᱟ ᱫᱚ ᱟᱵᱚ ᱦᱩᱞ ᱢᱟᱦᱟ ᱞᱮ ᱚᱱᱠᱟ ᱜᱮᱵᱚ ᱢᱟᱱᱟᱣ ᱢᱟ ᱟᱵᱚᱣᱟᱜ ᱵᱤᱨ ᱵᱟᱱᱴᱟ ᱠᱚᱵᱚ ᱫᱤᱥᱟᱹ ᱠᱚᱢᱟ ᱾ ᱟᱨ ᱩᱱᱠᱩᱣᱟᱜ ᱛᱟᱲᱟᱢ ᱰᱟᱦᱟᱨ ᱛᱮᱜᱮ ᱟᱵᱚ ᱦᱚᱸᱵᱚ ᱛᱟᱲᱟᱢ ᱢᱟ᱾ ᱟᱹᱭᱩᱨᱚᱜ ᱢᱟ ᱱᱚᱣᱟ ᱜᱮ ᱫᱤᱥ ᱦᱩᱫᱤᱥ ᱫᱚ ᱢᱟᱱᱮ ᱦᱤᱡᱩᱜ ᱠᱟᱱ ᱯᱚᱜ-ᱯᱚᱸᱜᱲᱟ ᱠᱚᱦᱚᱸ ᱵᱚ ᱮᱢᱟ ᱠᱚ ᱢᱟ᱾ ᱟᱨ ᱟᱵᱚ ᱦᱚᱸ ᱚᱱᱟᱜᱮ ᱩᱭᱦᱟᱹᱨ ᱠᱟᱛᱮ ᱜᱮᱵᱚ ᱞᱟᱦᱟᱜ ᱢᱟ ᱱᱚᱣᱟ ᱜᱮ ᱤᱧᱟᱹᱜ ᱫᱚ ᱩᱭᱦᱟᱹᱨ ᱦᱮᱸ ᱾
ᱟᱹᱰᱤ ᱱᱟᱯᱟᱭ ᱟᱢᱟᱜ ᱩᱭᱦᱟᱹᱨ ᱵᱷᱟᱵᱽᱱᱟ ᱫᱟᱫᱟ ᱟᱨ ᱞᱟᱹᱭᱫᱟᱹᱧ ᱡᱮ ᱡᱟᱦᱟᱸ ᱟᱵᱚᱣᱟᱜ ᱡᱟᱱᱟᱢ ᱟᱲᱟᱝ ᱡᱟᱦᱟᱸ ᱚᱞᱪᱤᱠᱤ ᱯᱟᱹᱨᱤᱥ ᱫᱟᱫᱟ ᱟᱢ ᱛᱤᱱᱟᱹᱜ ᱮᱢ ᱠᱩᱥᱤᱭᱟᱜ ᱜᱮᱭᱟ? ᱨᱚᱲ ᱢᱟᱵᱚᱱ ᱨᱚᱲ ᱜᱮᱭᱟ ᱠᱤᱱᱛᱩ ᱟᱹᱰᱤᱜᱟᱱ ᱦᱚᱲᱜᱮ ᱵᱟᱵᱚᱱ ᱥᱤᱠᱷᱱᱟᱹᱛ ᱠᱟᱱᱟ ᱥᱮ ᱟᱹᱰᱤᱜᱟᱱ ᱦᱚᱲᱜᱮ ᱚᱞ ᱠᱚ ᱟᱹᱣᱨᱤ ᱵᱚᱱ ᱴᱷᱤᱠᱟᱹᱭ ᱠᱤᱱᱛᱩ ᱟᱢ ᱚᱱᱟᱨᱮ ᱥᱮᱬᱟ ᱞᱟᱹᱜᱤᱫ ᱤᱪᱪᱷᱟᱹ ᱢᱮᱱᱟᱜ ᱛᱟᱢᱟ ᱥᱮ ᱵᱟᱹᱱᱩᱜ ᱛᱟᱢᱟ ᱾
ᱦᱮᱸ ᱱᱚᱣᱟ ᱦᱚᱸ ᱟᱹᱰᱤ ᱱᱟᱯᱟᱭ ᱠᱟᱛᱷᱟᱢ ᱢᱮᱱ ᱠᱮᱫᱟ ᱡᱟᱦᱟᱸ ᱟᱵᱚᱣᱟᱜ ᱱᱚᱜᱼᱚ ᱱᱟ ᱚᱞᱪᱤᱠᱤ ᱡᱟᱦᱟᱸ ᱛᱤᱱᱟᱹᱜ ᱜᱮ ᱟᱢ ᱚᱱᱟ ᱥᱤᱧᱚᱛ ᱫᱤᱥᱚᱢ ᱨᱮ ᱥᱮ ᱟᱵᱚ ᱵᱷᱟᱨᱚᱛ ᱫᱤᱥᱚᱢ ᱨᱮ ᱢᱮᱱᱟᱜᱼᱟ ᱾ ᱚᱱᱟ ᱠᱚ ᱢᱩᱫᱽᱨᱮ ᱡᱷᱚᱛᱚ ᱠᱷᱚᱱ ᱥᱚᱨᱮᱥᱟ ᱢᱟᱱᱮ ᱟᱵᱚᱣᱟᱜ ᱚᱞᱪᱤᱠᱤ ᱾ ᱚᱱᱟᱛᱮ ᱱᱚᱣᱟ ᱫᱚ ᱤᱧᱟᱜ ᱡᱤᱣᱤ ᱞᱮᱠᱟᱢ ᱢᱟᱱᱮ ᱱᱚᱣᱟ ᱫᱩᱧ ᱠᱩᱥᱤᱭ ᱠᱟᱣᱼᱟ ᱡᱮ ᱤᱧᱟᱜ ᱡᱩᱣᱤ ᱥᱟᱞᱟᱜ ᱱᱚᱣᱟ ᱫᱩᱧ ᱡᱚᱲᱟᱣ ᱠᱟᱜᱼᱟ ᱡᱮ ᱚᱞ ᱪᱤᱠᱤ ᱡᱩᱫᱤ ᱵᱟᱝ ᱛᱟᱦᱮᱸ ᱠᱚᱜᱼᱟ ᱾ ᱟᱵᱚ ᱱᱤᱛᱚᱜ ᱫᱚ ᱟᱵᱚᱣᱟᱜ ᱯᱟᱹᱨᱥᱤ ᱦᱚᱸ ᱵᱟᱝ ᱦᱟᱨᱟᱼ ᱵᱩᱨᱩ ᱠᱚᱜᱼᱟ ᱥᱮ ᱟᱵᱚᱣᱟᱜ ᱩᱯᱨᱩᱢ ᱦᱚᱸ ᱵᱟᱝ ᱛᱟᱦᱮᱸ ᱠᱚᱜᱼᱟ ᱾ ᱥᱮ ᱟᱵᱚ ᱱᱚᱝᱠᱟ ᱡᱟᱦᱟᱸ ᱵᱚᱱ ᱨᱚᱲ ᱠᱟᱱᱟ ᱱᱚᱣᱟ ᱦᱚᱸ ᱫᱤᱱ ᱫᱤᱱ ᱛᱮ ᱵᱚ ᱦᱤᱲᱤᱧ ᱠᱟᱛᱮᱫ ᱢᱟᱱᱮ ᱮᱴᱟᱜ ᱡᱟᱹᱛᱤ ᱮᱴᱟᱜ ᱯᱟᱹᱨᱥᱤ ᱛᱮᱜᱮ ᱵᱚᱱ ᱨᱚᱲ ᱵᱟᱲᱟ ᱠᱮᱜᱼᱟ ᱚᱱᱟᱛᱮ ᱚᱞ ᱪᱤᱠᱤ ᱫᱚ ᱢᱟᱱᱮ ᱱᱚᱜᱼᱚᱭ ᱜᱤᱫᱽᱨᱟᱹ ᱠᱷᱚᱱᱜᱤᱧ ᱵᱟᱲᱟᱭᱟ ᱟᱨ ᱱᱤᱛᱚᱜ ᱦᱚᱸ ᱤᱧ ᱫᱚ ᱱᱚᱜᱼᱚᱭ ᱟᱥᱲᱟ ᱠᱚ ᱵᱮᱨᱮᱫ ᱠᱟᱛᱮ ᱚᱱᱟ ᱠᱚᱨᱮᱦᱚᱧ ᱪᱮᱫ ᱟᱠᱚ ᱾ ᱠᱷᱚᱱᱟ ᱜᱤᱫᱽᱨᱟᱹ ᱠᱚ ᱥᱮ ᱱᱚᱝᱠᱟ ᱡᱩᱣᱟᱹᱱ ᱠᱚ ᱦᱟᱲᱟᱢ ᱠᱚ ᱫᱩᱲᱩᱢ ᱠᱚ ᱾ ᱟᱨ ᱯᱩᱛᱷᱤ ᱯᱚᱛᱚᱵ ᱠᱚᱦᱚ ᱚᱞ ᱠᱟᱛᱮ ᱪᱷᱟᱯᱟ ᱠᱟᱛᱮᱧ ᱟᱠᱷᱨᱤᱧ ᱮᱜ-ᱟ ᱾ ᱟᱫᱚ ᱱᱚᱜᱼᱚ ᱱᱝᱠᱟ ᱜᱮ ᱤᱧᱟᱜ ᱫᱚ ᱦᱟᱸᱜ ᱾ ᱢᱟᱱᱮ ᱯᱟᱹᱨᱥᱤ ᱪᱮᱛᱟᱱ ᱪᱤᱠᱤ ᱪᱮᱛᱟᱱ ᱨᱮᱫᱚ ᱟᱹᱰᱤ ᱟᱹᱰᱤ ᱫᱩᱞᱟᱹᱲ ᱛᱤᱧ ᱟᱫᱚ ᱢᱟᱥᱮ ᱟᱢ ᱜᱮ ᱞᱟᱹᱭ ᱢᱮ ᱚᱱᱟ ᱫᱚ ᱛᱤᱱᱟᱹᱜ ᱛᱟᱢ ᱾
ᱫᱟᱫᱟ ᱱᱚᱣᱟ ᱫᱚ ᱞᱟᱹᱭ ᱛᱮ ᱵᱟᱹᱧ ᱵᱩᱡᱷᱟᱹᱣ ᱫᱟᱲᱮᱭᱟᱢᱟ ᱡᱮ ᱪᱤᱠᱤ ᱥᱮ ᱯᱟᱹᱨᱥᱤ ᱤᱧ ᱛᱤᱱᱟᱹᱜ ᱤᱧ ᱟᱯᱱᱟᱨᱟ ᱥᱮ ᱛᱤᱱᱟᱹᱜ ᱤᱧ ᱠᱩᱥᱤᱭᱟᱜᱼᱟ ᱢᱮᱱᱛᱮ ᱾ ᱫᱚᱢᱮ ᱜᱤᱧ ᱠᱩᱥᱤᱭᱟᱜ ᱛᱟᱢᱟ ᱠᱟᱛᱷᱟ ᱡᱮ ᱞᱟᱹᱭ ᱠᱮᱫᱟᱢ ᱡᱮ ᱦᱚᱜᱼᱚᱭ ᱟᱢ ᱱᱤᱡᱮ ᱛᱮ ᱚᱞ ᱠᱟᱛᱮᱜ ᱪᱷᱟᱯᱟᱣ ᱠᱟᱛᱮᱜ ᱥᱮ ᱤᱛᱩᱱ ᱟᱥᱲᱟ ᱨᱮ ᱪᱟᱞᱟᱣ ᱠᱟᱛᱮ ᱟᱢ ᱜᱤᱫᱽᱨᱟᱹ ᱠᱚ ᱥᱤᱠᱷᱱᱟᱹᱛ ᱮᱢ ᱮᱢᱟ ᱠᱚᱣᱟ ᱠᱟᱛᱷᱟ ᱫᱚ ᱦᱩᱭᱩᱜ ᱠᱟᱱᱟ ᱤᱧ ᱦᱚᱸ ᱢᱤᱫ ᱴᱮᱱ ᱢᱟᱱᱮ ᱥᱤᱠᱷᱱᱟᱹᱛᱟᱱ ᱢᱟᱱᱮ ᱪᱤᱠᱤ ᱯᱟᱹᱨᱥᱤ ᱨᱮᱱ ᱥᱤᱠᱷᱱᱟᱹᱛᱟᱱ ᱢᱟᱱᱮ ᱛᱤᱨᱞᱟᱹ ᱠᱟᱱ ᱜᱤᱭᱟᱹᱧ ᱚᱱᱟ ᱛᱮᱜᱮ ᱱᱤᱛᱚᱜ ᱟᱯᱟᱛᱚᱛᱚ ᱚᱞᱚᱜ ᱡᱤᱭᱚᱱ ᱪᱟᱞᱟᱜ ᱠᱟᱱ ᱛᱤᱧᱟᱹ ᱾ ᱚᱱᱟᱛᱮ ᱢᱟᱱᱮ ᱟᱹᱰᱤ ᱨᱟᱹᱥᱠᱟᱹᱧ ᱵᱩᱡᱷᱟᱹᱣ ᱠᱮᱫᱟ ᱡᱮ ᱟᱢ ᱞᱟᱹᱭ ᱠᱮᱫᱟᱢ ᱡᱮ ᱤᱧ ᱱᱤᱡᱮ ᱛᱮ ᱢᱟᱱᱮ ᱯᱩᱛᱷᱤ ᱠᱚ ᱟᱹᱠᱷᱨᱤᱧ ᱤᱧ ᱾ ᱚᱞ ᱤᱧ ᱥᱤ ᱤᱛᱩᱱ ᱟᱥᱲᱟᱧ ᱪᱟᱞᱟᱜᱼᱟ ᱟᱹᱰᱤ ᱵᱷᱟᱹᱜᱤᱧ ᱵᱩᱡᱷᱟᱹᱣ ᱠᱮᱜᱼᱟ ᱾
ᱦᱳᱭ ᱟᱫᱚ ᱦᱤᱡᱩᱜ ᱠᱟᱱ ᱫᱤᱱ ᱨᱮᱦᱚᱸ ᱱᱚᱝᱠᱟ ᱜᱮ ᱪᱮᱥᱴᱟ ᱢᱮᱱᱟᱜᱼᱟ ᱡᱮ ᱟᱨᱚ ᱥᱟᱸᱜᱮ ᱠᱷᱚᱱ ᱥᱟᱸᱜᱮ ᱡᱟᱹᱥᱛᱤ ᱠᱷᱚᱱ ᱡᱟᱹᱥ ᱛᱤ ᱦᱚᱲ ᱠᱚ ᱪᱮᱫᱚᱜ ᱢᱟ ᱾ ᱛᱤᱧ ᱪᱮᱫ ᱦᱚᱪᱚ ᱠᱚᱢᱟ ᱡᱟᱦᱟᱧ ᱪᱮᱫ ᱟᱠᱚ ᱠᱟᱱᱟ ᱩᱱᱠᱩ ᱦᱚᱸᱧ ᱞᱟᱹᱭ ᱟᱠᱚ ᱠᱟᱱᱟ ᱡᱮ ᱟᱯᱮ ᱦᱚᱸ ᱟᱨᱚ ᱪᱮᱫ ᱦᱚᱪᱚ ᱠᱚᱯᱮ ᱾ ᱱᱚᱝᱠᱟ ᱠᱟᱛᱮ ᱜᱮ ᱟᱵᱚᱣᱟᱜ ᱯᱟᱹᱨᱥᱤ ᱟᱵᱚᱣᱟᱜ ᱪᱤᱠᱤ ᱫᱚᱵᱚ ᱦᱟᱨᱟ ᱵᱩᱨᱩᱭᱟ ᱾ ᱟᱨ ᱢᱤᱫ ᱫᱤᱱ ᱦᱤᱞᱳᱜ ᱢᱟᱱᱮ ᱮᱴᱟᱜ ᱯᱟᱹᱨᱥᱤ ᱞᱮᱠᱟ ᱾ ᱩᱱᱠᱩᱣᱟᱜ ᱯᱟᱹᱨᱥᱤ ᱞᱮᱠᱟ ᱜᱮ ᱟᱵᱚᱣᱟᱜ ᱯᱟᱹᱨᱥᱤ ᱦᱚᱸ ᱵᱚ ᱦᱟᱨᱟ ᱵᱩᱨᱩᱭ ᱛᱮ ᱟᱨ ᱟᱵᱚᱣᱟᱜ ᱯᱟᱹᱨᱥᱤ ᱛᱮᱜᱮ ᱚᱞᱚᱜ ᱯᱟᱲᱦᱟᱜ ᱢᱟᱱᱮ ᱮᱛᱚᱦᱚᱵ ᱠᱷᱚᱱ ᱢᱩᱪᱟᱹᱫ ᱫᱷᱟᱹᱵᱤᱡ ᱵᱚ